ᱦᱟᱨ ᱜᱮ
ᱡᱚᱦᱟᱨ ᱜᱮ ᱜᱚᱢᱠᱮ
ᱦᱳᱭ ᱦᱳᱭ ᱦᱳᱭ ᱨᱚᱲ ᱠᱚ ᱵᱮᱥ ᱞᱮᱠᱟ ᱟᱡᱚᱢᱚᱜ ᱠᱟᱱᱟ ᱥᱮ
ᱦᱳᱭ ᱵᱮᱥ ᱞᱮᱠᱟ ᱟᱸᱡᱚᱢᱚᱜ ᱠᱟᱱᱟ ᱟᱵᱮᱱ ᱜᱮ ᱪᱮᱫ ᱞᱮᱠᱟ ᱵᱮᱱ ᱟᱸᱡᱚᱢ ᱮᱫᱟ
ᱦᱳᱭ ᱜᱚᱝᱠᱮ ᱟᱵᱮᱱᱟᱜ ᱨᱚᱲ ᱦᱚᱸ ᱮᱠᱫᱚᱢ ᱴᱷᱟᱢᱴᱷᱟᱢ ᱟᱸᱡᱚᱢᱚᱜ ᱠᱟᱱᱟ
ᱟᱨ ᱛᱟᱦᱚᱞᱮ ᱵᱮᱥ ᱵᱟᱲᱟ ᱜᱮᱛᱚ ᱚᱲᱟᱜ ᱠᱚᱨᱮ ᱟᱵᱮᱱ
ᱦᱳᱭ ᱜᱚᱢᱠᱮ ᱱᱤᱛ ᱞᱮᱠᱟ ᱛᱮᱦᱚᱸ ᱟᱫᱚ ᱵᱮᱥ ᱞᱮᱠᱟ ᱜᱮ ᱟᱫᱚ ᱚᱲᱟᱜ ᱠᱚᱨᱮᱦᱚᱸ ᱡᱚᱛᱚ ᱦᱚᱲ ᱜᱮ ᱱᱟᱯᱟᱭ ᱵᱟᱲᱜᱮ ᱟᱯᱮᱱ ᱜᱮ ᱜᱚᱝᱠᱮ ᱚᱠᱟᱞᱮᱠᱟ
ᱦᱳᱭ ᱦᱳᱭ ᱜᱚᱢᱠᱮ ᱟᱹᱞᱤᱧ ᱦᱚᱸ ᱮᱠᱷᱚᱱ ᱫᱚ ᱱᱟᱯᱟᱭ ᱵᱟᱲᱟᱜᱟᱜᱮ ᱟᱨ ᱚᱲᱟᱜ ᱠᱚᱨᱮᱱ ᱦᱚᱸ ᱮᱠᱷᱚᱱ ᱫᱚ ᱱᱟᱯᱟᱭ ᱵᱟᱲᱟᱜᱮ ᱱᱟᱯᱟᱭ ᱛᱟᱦᱮᱸ ᱞᱮᱱᱠᱟᱡ ᱜᱮ ᱵᱷᱟᱜᱤ
ᱦᱳᱭ ᱦᱳᱭ ᱱᱟᱯᱟᱭ ᱛᱟᱦᱮᱸ ᱞᱮᱱᱠᱷᱟᱡ ᱜᱮ ᱱᱟᱯᱟᱭ ᱦᱮᱸ ᱵᱟᱝ ᱦᱳᱭ ᱴᱷᱤᱠ ᱜᱚᱝᱠᱮ ᱟᱫᱚ ᱜᱚᱝᱠᱮ ᱠᱟᱹᱴᱤᱡ ᱥᱟᱛᱟᱢ ᱥᱮᱫ ᱞᱟᱝ ᱞᱟᱦᱟᱜᱼᱟ ᱦᱮᱸ ᱵᱟᱝ
ᱦᱳᱭ ᱦᱳᱭ ᱦᱳᱭ ᱦᱮᱸ ᱚᱵᱚᱥᱥᱳᱭ
ᱦᱮᱸ ᱛᱟᱦᱞᱮ ᱚᱠᱟ ᱥᱟᱛᱟᱢ ᱪᱮᱛᱟᱱ ᱞᱟᱝ ᱨᱚᱯᱚᱲᱟ ᱠᱟᱹᱴᱤᱡ ᱞᱟᱹᱭ ᱛᱟᱞᱟᱝ ᱢᱮᱥᱮ ᱢᱟ
ᱢᱟ ᱜᱚᱢᱠᱮ ᱟᱵᱮᱱ ᱜᱮ ᱵᱮᱱ ᱞᱟᱹᱭ ᱵᱮᱱ ᱥᱮ
ᱟᱪᱪᱷᱟ ᱟᱪᱪᱷᱟ ᱴᱷᱤᱠᱜᱮᱭᱟ ᱜᱚᱝᱠᱮ ᱟᱞᱤᱧ ᱢᱟᱞᱤᱧ ᱵᱷᱟᱹᱵᱤ ᱵᱟᱲᱟᱭᱮᱫᱟ ᱡᱮ ᱵᱟᱝᱢᱟ ᱮᱻᱟᱵᱳ ᱥᱟᱱᱛᱟᱲ ᱦᱚᱯᱚᱱᱟᱜ ᱯᱚᱨᱚᱵᱽ ᱠᱚ ᱵᱟᱨᱮᱛᱮ ᱠᱟᱹᱴᱤᱡ ᱞᱟᱦᱟ ᱨᱚᱯᱚᱲ ᱞᱮᱱᱠᱷᱟᱱ ᱵᱮᱥᱚᱜᱼᱟ
ᱦᱳᱭ ᱦᱳᱭ ᱱᱟᱯᱟᱭ
ᱦᱳᱭ ᱜᱚᱢᱠᱮ ᱛᱟᱦᱞᱮ ᱜᱚᱢᱠᱮ ᱢᱟ ᱛᱟᱦᱞᱮ ᱞᱟᱝ ᱮᱛᱚᱦᱚᱵ ᱞᱮᱜᱮ ᱦᱮᱸ ᱵᱟᱝ
ᱦᱳᱭ ᱜᱚᱢᱠᱮ ᱟᱵᱚ ᱥᱟᱱᱛᱟᱲ ᱦᱚᱯᱚᱱ ᱠᱚᱣᱟᱜ ᱡᱟᱦᱟᱸ ᱠᱚ ᱯᱚᱨᱚᱵᱽ ᱢᱮᱱᱟᱜ ᱟᱠᱟᱫ ᱫᱚ ᱡᱮ ᱢᱮᱱᱫᱚ ᱵᱟᱦᱟ ᱥᱚᱦᱚᱨᱟᱭ ᱟᱨ ᱚᱱᱠᱟ ᱟᱨᱚ ᱟᱢᱫᱟ ᱵᱚᱸᱜᱟ ᱵᱩᱨᱩ ᱠᱚ ᱢᱮᱱᱟᱜ ᱟᱠᱟᱫᱟ
ᱦᱳᱭ ᱦᱳᱭ ᱦᱮᱸ ᱦᱮᱸ
ᱦᱳᱭ ᱟᱫᱚ ᱟᱯᱮᱫᱚ ᱛᱟᱦᱚᱞᱮ ᱥᱚᱨᱦᱟᱭ ᱠᱷᱚᱱ ᱜᱮᱞᱟᱝ ᱮᱛᱚᱦᱚᱵ ᱞᱮᱜᱮ
ᱦᱮᱸ ᱢᱟ
ᱟᱫᱚ ᱜᱚᱢᱠᱮ ᱥᱚᱨᱦᱟᱭ ᱫᱚ ᱟᱯᱮ ᱥᱮᱱ ᱫᱚ ᱚᱠᱟᱞᱮ ᱞᱮᱠᱟ ᱡᱟᱠ ᱡᱚᱢᱚ ᱠᱟᱛᱮᱫ ᱯᱮ ᱚᱠᱟ ᱞᱮᱠᱟ ᱯᱮ ᱢᱟᱱᱟᱣ ᱛᱟᱦᱮᱱᱟ
ᱦᱳᱭ ᱜᱚᱝᱠᱮ ᱟᱹᱰᱤ ᱡᱚᱢᱚᱠ ᱜᱮᱞᱮ ᱢᱟᱱᱟᱣ ᱛᱟᱦᱮᱱᱟ ᱥᱚᱨᱚᱦᱟᱭ ᱫᱚ ᱟᱫᱚ ᱟᱞᱮᱫᱚ ᱯᱩᱥ ᱵᱚᱸᱜᱟ ᱢᱟᱱᱮ ᱟᱵᱚ ᱫᱚ ᱥᱟᱱᱛᱟᱲ ᱥᱟᱱᱛᱟᱲ ᱵᱚᱞᱛᱮ ᱟᱵᱚ ᱡᱚᱣᱟᱜ ᱵᱟᱨ ᱫᱷᱟᱣ ᱵᱚᱱ ᱥᱚᱨᱦᱟᱭᱚᱜᱼᱟ ᱥᱮ
ᱦᱩᱸ ᱦᱩᱸᱸ
ᱦᱳᱭ ᱟᱵᱚᱫᱚ ᱥᱚᱨᱦᱟᱭ ᱵᱚᱸᱜᱟ ᱵᱚᱱ ᱢᱤᱫ ᱫᱷᱟᱣ ᱵᱚᱱ ᱥᱚᱨᱚᱨᱟᱭᱚᱜᱼᱟ ᱛᱟᱨᱯᱚᱨᱮ ᱯᱩᱥ ᱵᱚᱸᱜᱟ ᱢᱤᱫ ᱫᱷᱟᱣ ᱵᱚᱱ ᱥᱚᱦᱚᱨᱟᱭᱚᱜᱼᱟ
ᱦᱳᱭ ᱜᱚᱢᱠᱮ
ᱦᱳᱭ ᱟᱞᱮ ᱫᱚ ᱛᱟᱦᱚᱞᱮ ᱜᱚᱝᱠᱮ ᱯᱩᱥ ᱵᱚᱸᱜᱟ ᱞᱮ ᱥᱚᱦᱚᱨᱟᱭᱚᱜᱼᱟ
ᱟᱪᱪᱷᱟ ᱟᱪᱪᱷᱟ
ᱦᱳᱭ ᱟᱨ ᱡᱚᱢ ᱡᱚᱢᱟᱴ ᱦᱚᱸᱞᱮ ᱵᱷᱟᱹᱞᱤ ᱜᱮᱞᱮ ᱡᱚᱢ ᱡᱚᱢᱟᱴᱟ ᱡᱟᱹᱥᱛᱤ ᱜᱮ ᱦᱳᱭ ᱟᱞᱮ ᱫᱚ ᱚᱱᱮ ᱡᱚᱠᱷᱚᱱ ᱮᱻ ᱯᱩᱥ ᱵᱚᱸᱜᱟ ᱵᱚᱞᱚᱜᱼᱟ ᱛᱚᱠᱷᱚᱱ ᱮᱻ ᱢᱚᱬᱮ ᱦᱚᱲ ᱢᱟᱱᱮ ᱟᱛᱳ ᱨᱮᱱ ᱢᱚᱬᱮ ᱦᱚᱲᱛᱮ ᱮᱻ ᱠᱩᱞᱦᱤ ᱫᱩᱲᱩᱵ ᱦᱩᱭᱩᱜᱼᱟ ᱛᱟᱨᱯᱚᱨᱮ ᱫᱤᱱ ᱫᱷᱟᱨᱡᱚᱭᱟᱞᱮ ᱮᱸ ᱛᱟᱨᱯᱚᱨᱮ ᱫᱤᱱ ᱧᱟᱢ ᱠᱮᱫ ᱜᱮᱞᱮ ᱛᱟᱨᱯᱚᱨᱮ ᱮᱻ ᱢᱟᱱᱮ ᱤᱭᱟᱹ ᱠᱮᱫ ᱜᱮ ᱛᱟᱨᱯᱚᱨᱮ ᱩᱢ ᱦᱤᱞᱳᱜ ᱫᱚᱞᱮ ᱩᱢ ᱯᱟᱭᱨᱟᱜᱼᱟ ᱛᱟᱯᱚᱨᱮ ᱵᱚᱸᱜᱟᱭᱟᱞᱮ ᱡᱟᱦᱮᱨ ᱨᱮ ᱵᱚᱸᱜᱟᱭᱟᱞᱮ ᱛᱟᱨᱯᱚᱨᱮ ᱛᱟᱨᱯᱚᱨᱮ ᱫᱤᱱ ᱦᱤᱞᱳᱜ ᱫᱚ ᱫᱟᱠᱟ ᱢᱟᱦᱟ ᱛᱟᱨᱯᱚᱨᱮ ᱫᱤᱱ ᱦᱤᱞᱳᱜ ᱫᱚ ᱠᱷᱩᱱᱴᱟᱹᱣ ᱢᱟᱦᱟ ᱛᱟᱨᱯᱚᱨᱮ ᱦᱤᱞᱳᱜ ᱫᱚ ᱡᱟᱞᱮ ᱢᱟᱦᱟ ᱚᱱᱠᱟ ᱠᱟᱛᱮᱫ ᱢᱚᱲᱮ ᱫᱤᱱ ᱢᱚᱬᱮ ᱢᱟᱦᱟ ᱞᱮ ᱯᱩᱨᱟᱹᱣ ᱠᱮᱫ ᱜᱮ
ᱟᱪᱪᱷᱟ ᱟᱪᱪᱷᱟ ᱦᱳᱭ ᱜᱚᱝᱠᱮ ᱟᱞᱮ ᱦᱚᱸ ᱚᱱᱠᱮ ᱜᱮ ᱟᱞᱮ ᱦᱚᱸ ᱚᱱᱠᱟ ᱟᱵᱮᱱ ᱵᱮᱱ ᱞᱟᱹᱭ ᱠᱮᱫ ᱞᱮᱠᱟ ᱡᱮ ᱟᱵᱚ ᱫᱚ ᱵᱟᱨ ᱪᱟᱸᱫᱳ ᱵᱚ ᱥᱚᱦᱚᱨᱟᱭᱚᱜᱼᱟ ᱥᱚᱨᱦᱟᱭ ᱵᱚᱸᱜᱟ ᱟᱨ ᱯᱩᱥ ᱵᱚᱸᱜᱟ ᱛᱟᱦᱚᱞᱮ ᱟᱞᱮ ᱦᱚᱸ ᱤᱱᱠᱟᱹᱜᱮ ᱟᱞᱮ ᱥᱚᱨᱦᱟᱭ ᱵᱚᱸᱜᱟ ᱫᱚ ᱵᱟᱝᱞᱮ ᱥᱚᱨᱦᱟᱭᱚᱜ ᱛᱟᱦᱮᱸᱫ ᱯᱩᱥ ᱵᱚᱸᱜᱟ ᱞᱮ ᱥᱚᱨᱦᱟᱭᱚᱜ ᱛᱟᱦᱮᱸᱫ
ᱚ ᱟᱪᱪᱷᱟ
ᱟᱫᱚ ᱦᱮᱸ ᱟᱫᱚ ᱠᱷᱟᱱ ᱜᱚᱢᱠᱮ ᱦᱚᱜᱼᱚᱭ ᱡᱮ ᱟᱵᱚ ᱥᱟᱱᱛᱟᱲ ᱦᱚᱯᱚᱱᱟᱜ ᱢᱤᱫᱴᱟᱝ ᱡᱮᱦᱮᱛᱩ ᱥᱚᱨᱦᱟᱭ ᱯᱚᱨᱚᱵᱽ ᱫᱚ ᱟᱹᱰᱤ ᱞᱟᱹᱴᱩ ᱯᱚᱨᱚᱵᱽ ᱠᱟᱱ ᱛᱟᱵᱚᱱᱟ ᱢᱮᱱᱫᱚ ᱦᱟᱹᱛᱤ ᱞᱮᱠᱟᱱ ᱯᱚᱨᱚᱵᱽ ᱠᱩ ᱧᱩᱢ ᱟᱠᱟᱫᱟ ᱟᱫᱚ ᱚᱱᱠᱟ ᱞᱮᱠᱟᱛᱮ ᱟᱞᱮ ᱫᱚ ᱥᱚᱨᱦᱟᱭ ᱯᱚᱨᱚᱵᱽ ᱫᱚ ᱢᱚᱬᱮ ᱢᱟᱦᱟᱞ ᱞᱮ ᱢᱟᱱᱟᱣ ᱛᱟᱦᱮᱸᱫ ᱡᱮᱢᱚᱱ ᱩᱢ ᱢᱟᱦᱟ ᱢᱮᱱᱟᱜ ᱠᱟᱫᱟ ᱵᱚᱸᱜᱟ ᱢᱟᱦᱟ ᱢᱮᱱᱟᱜᱼᱟ ᱢᱮᱱᱫᱚ ᱫᱟᱠᱟ ᱢᱟᱦᱟ ᱠᱷᱩᱱᱴᱟᱹᱣ ᱡᱟᱞᱮ ᱟᱨ ᱡᱟᱡᱞᱮ ᱢᱮᱱᱫᱚ ᱡᱟᱦᱟᱸ ᱩᱸ ᱜᱟᱫᱳᱭ ᱢᱟᱦᱟ ᱠᱚ ᱞᱟᱹᱭᱮᱫ ᱠᱟᱱᱟ ᱦᱳᱭ ᱥᱮ᱾ ᱜᱚᱢᱠᱮ ᱢᱮᱱᱫᱟᱞᱤᱧ ᱡᱮ ᱩᱢ ᱢᱟᱦᱟ ᱫᱚ ᱟᱯᱮ ᱥᱮᱱ ᱫᱚ ᱥᱚᱨᱟᱭ ᱨᱮᱫᱚ ᱪᱮᱫ ᱠᱚᱯᱮ ᱪᱤᱠᱟᱹᱭᱮᱫ ᱛᱟᱦᱮᱸᱱᱟ?
ᱦᱳᱭ ᱩᱢ ᱢᱟᱦᱟ ᱨᱮᱫᱚ ᱜᱚᱢᱠᱮ ᱟᱞᱮ ᱠᱚᱫᱚ ᱚᱲᱟᱜ ᱠᱚᱞᱮ ᱥᱟᱯᱷᱟᱭᱮᱫ ᱛᱟᱦᱮᱸᱱᱟ, ᱛᱟᱨᱯᱚᱨᱮ ᱚᱲᱟᱜ ᱨᱮᱱᱟᱜ ᱞᱩᱜᱽᱲᱤᱡ ᱞᱟᱯᱚ ᱞᱮ ᱥᱟᱯᱷᱟᱭ ᱛᱟᱦᱮᱸᱱᱟ, ᱟᱨ ᱮᱸᱻ ᱡᱟᱦᱮᱨ ᱜᱚᱰᱟ ᱨᱮ ᱡᱟᱦᱟᱸ ᱚᱱᱟ ᱥᱟᱹᱲᱤᱢ ᱠᱩ ᱵᱟᱱᱟᱣ ᱫᱚ ᱵᱩᱥᱩᱵ ᱨᱮᱭᱟᱜ ᱡᱟᱦᱟᱸ ᱚᱲᱟᱜ ᱠᱚ ᱵᱮᱱᱟᱣᱟ, ᱮᱱᱤᱞᱳᱜ ᱜᱮᱞᱮ ᱵᱮᱱᱟᱣ ᱛᱟᱦᱮᱸᱱᱟ ᱟᱨ ᱮᱱᱤᱞᱳᱜ ᱜᱮ ᱡᱟᱦᱮᱨ ᱨᱮᱫᱚ ᱵᱚᱸᱜᱟ ᱵᱩᱨᱩ ᱫᱚ ᱦᱩᱭᱩᱜ ᱛᱟᱞᱮᱭᱟ ᱟᱞᱮ ᱫᱚ᱾
ᱟᱪᱪᱷᱟ ᱟᱪᱪᱷᱟ ᱜᱚᱝᱠᱮ᱾
ᱟᱨ ᱟᱯᱮ ᱫᱚ ᱦᱳᱭ ᱟᱯᱮ ᱫᱚ ᱜᱚᱢᱠᱮ?
ᱦᱳᱭ ᱜᱚᱝᱠᱮ ᱟᱞᱮᱦᱚᱸ ᱩᱢ ᱢᱟᱦᱟ ᱦᱤᱞᱳᱜ ᱢᱟ ᱛᱩᱯᱳ ᱯᱷᱟᱨ ᱪᱟᱜ ᱫᱤᱱ ᱠᱟᱱ ᱛᱟᱵᱚᱱᱟ ᱟᱫᱚ ᱚᱲᱟᱜ ᱠᱚᱨᱮ ᱜᱮᱡ ᱜᱩᱨᱤᱡᱟ ᱫᱤᱭᱮ ᱯᱚᱨ ᱞᱩᱜᱽᱲᱤᱡ ᱞᱟᱯᱚ ᱠᱚᱨᱮ ᱥᱟᱯᱷᱟᱭᱟ᱾ ᱟᱨ ᱚᱱᱠᱟ ᱟᱹᱭᱩᱵ ᱵᱮᱲᱟ ᱜᱚᱴ ᱴᱟᱺᱰᱤ ᱨᱮᱞᱮ ᱵᱚᱸᱜᱟ ᱵᱩᱨᱩᱜᱼᱟ ᱟᱞᱮ ᱫᱚ᱾
ᱟᱪᱪᱷᱟ ᱦᱳᱭ ᱟᱪᱪᱷᱟ᱾
ᱦᱳᱭ ᱜᱚᱢᱠᱮ ᱜᱚᱴ ᱴᱟᱺᱰᱤ ᱞᱮ ᱵᱚᱸᱜᱟ ᱵᱩᱨᱩᱜ ᱟᱫᱚ ᱜᱚᱢᱠᱮ ᱦᱚᱜᱼᱚᱭ ᱩᱢ ᱢᱟᱸᱦᱟ ᱢᱟ ᱯᱟᱨᱚᱢᱮᱱ ᱛᱟᱞᱟᱝᱟ ᱛᱟᱦᱚᱞᱮ ᱠᱷᱟᱱ ᱫᱚ ᱛᱟᱨ ᱫᱚᱥᱟᱨ ᱢᱟᱸᱦᱟ ᱡᱟᱦᱟᱸ ᱫᱚ, ᱫᱟᱠᱟ ᱢᱟᱸᱦᱟ ᱥᱮ ᱵᱚᱸᱜᱟ ᱢᱟᱦᱟ ᱠᱚ ᱞᱟᱹᱭᱮᱫ ᱠᱟᱱᱟ ᱚᱱᱟ ᱵᱟᱨᱮᱛᱮ ᱠᱟᱹᱴᱤᱡ ᱨᱚᱲ ᱛᱟᱞᱟᱝ ᱢᱮ ᱢᱟ᱾
ᱦᱳᱭ ᱜᱚᱢᱠᱮ᱾ ᱛᱟᱦᱚᱞᱮ ᱟᱞᱮ ᱫᱚ ᱫᱟᱠᱟ ᱢᱟᱦᱟ ᱫᱚ ᱡᱟᱦᱟᱸ ᱫᱟᱠᱟᱭ ᱢᱟᱦᱟ ᱵᱚᱱ ᱞᱟᱹᱭᱮᱫ ᱫᱚ, ᱚᱱᱟ ᱨᱮᱫᱚ ᱟᱞᱮᱫᱚ ᱮ ᱯᱟᱭᱨᱟ ᱵᱟᱲᱟ ᱠᱟᱛᱮᱫ ᱚᱲᱟᱜ ᱨᱮ ᱡᱟᱦᱟᱸ ᱯᱩᱡᱟᱹ ᱢᱟᱱᱮ ᱵᱚᱸᱜᱟ ᱵᱩᱨᱩ ᱢᱮᱱᱟᱜ ᱟᱠᱟᱫ ᱛᱟᱵᱚᱱᱟ, ᱚᱱᱟ ᱠᱚ ᱵᱚᱸᱜᱟ ᱵᱩᱨᱩ ᱦᱩᱭᱩᱜᱼᱟ᱾ ᱛᱟ ᱯᱚᱨᱮ ᱮᱸᱻ ᱡᱟᱦᱟᱸ ᱦᱮᱸ ᱯᱮᱲᱟ ᱦᱚᱲ ᱠᱩ ᱢᱟᱱᱮ ᱟᱵᱚᱨᱮᱱ ᱯᱮᱲᱟ ᱦᱚᱲ ᱠᱚᱠᱚ ᱦᱤᱡᱩᱜᱼᱟ᱾ ᱮᱱᱦᱤᱞᱳᱜ ᱜᱮ ᱯᱤᱴᱷᱟᱹ ᱞᱟᱴᱷᱟ ᱠᱚᱫᱚ ᱦᱩᱭᱩᱜ ᱛᱟᱵᱚᱱᱟ᱾
ᱩᱸᱻ ᱟᱪᱪᱷᱟ ᱟᱪᱪᱷᱟ᱾
ᱦᱳᱭ᱾
ᱮᱠᱫᱚᱢ ᱟᱹᱰᱤ ᱵᱮᱥ ᱜᱚᱢᱠᱮ᱾
ᱟᱵᱮᱱ ᱟᱯᱮᱫ ᱫᱚ ᱜᱚᱢᱠᱮ ᱛᱟᱦᱚᱞᱮ ᱟᱵᱮᱱ ᱦᱚᱸ ᱞᱟᱹᱭ ᱵᱮᱱ ᱫᱟᱠᱟ ᱢᱟᱦᱟ ᱨᱮᱭᱟᱜ ᱪᱮᱫ ᱞᱮᱠᱟ ᱟᱯᱮ ᱫᱚ?
ᱦᱳᱭ ᱜᱚᱢᱠᱮ ᱟᱞᱮᱥᱮᱱ ᱫᱚ ᱫᱟᱠᱟ ᱢᱟᱦᱟ ᱦᱤᱞᱳᱜ ᱫᱚ ᱮᱻ ᱛᱩᱯᱳ ᱯᱷᱟᱨᱪᱟ ᱵᱟᱲᱟ ᱠᱟᱛᱮᱫ ᱚᱲᱟᱜ ᱨᱮᱱ ᱵᱚᱸᱜᱟ ᱵᱩᱨᱩ ᱠᱚᱞᱮ ᱫᱮᱵᱟ ᱥᱮᱵᱟ ᱠᱚᱣᱟ᱾
ᱦᱳᱭ ᱦᱳᱭ᱾
ᱵᱚᱸᱜᱟ ᱵᱳᱨᱩ ᱟᱠᱚᱣᱟ ᱤᱱᱟᱹ ᱛᱟᱭᱚᱢ ᱚ ᱡᱟᱦᱟᱸᱭ ᱱᱮᱣᱛᱟ ᱯᱮᱲᱟ ᱠᱚ ᱛᱟᱸᱦᱮᱱᱟᱢᱟ ᱢᱚᱦᱚᱛᱚᱢᱼᱠᱩᱢᱟᱹᱝ, ᱛᱮᱭᱟᱝ ᱩᱱᱠᱩ ᱦᱮᱸ ᱩᱱᱠᱩ ᱠᱚ ᱮᱱᱦᱤᱞᱳᱜ ᱫᱚ ᱡᱤᱞ ᱫᱟᱠᱟ ᱢᱮᱱ ᱡᱤᱞ ᱫᱟᱠᱟ ᱚᱱᱠᱟ ᱫᱚ ᱢᱟᱹᱱ ᱥᱟᱞᱟᱜ ᱡᱤᱞ ᱫᱟᱠᱟ ᱠᱚᱞᱮ ᱢᱤᱫ ᱛᱮ ᱡᱷᱚᱛᱚ ᱦᱚᱲ ᱫᱩᱲᱩᱵ ᱠᱟᱛᱮᱫ ᱞᱮ ᱡᱚᱢᱟ᱾ ᱟᱨ ᱮᱱᱮᱡ ᱥᱮᱨᱮᱧ ᱟᱛᱮᱫ ᱞᱮ ᱨᱟᱹᱥᱠᱟᱹᱭᱟ, ᱟᱫᱚ ᱜᱚᱢᱠᱮ ᱩᱸᱻ ᱫᱟᱠᱟ ᱢᱟᱦᱟ ᱦᱚᱸ ᱯᱟᱨᱚᱢᱮᱱ ᱛᱟᱞᱟᱝᱟ ᱛᱟᱦᱚᱞᱮᱟᱱ ᱢᱟ ᱠᱷᱩᱱᱴᱟᱹᱣ ᱢᱟᱦᱟ, ᱛᱚ ᱠᱷᱩᱱᱴᱟᱹ ᱢᱟᱦᱟ ᱨᱮ ᱜᱚᱝᱠᱮ ᱟᱯᱮᱥᱮᱱ ᱚᱠᱟ ᱞᱮᱠᱟ ᱢᱟ ᱠᱟᱹᱴᱤᱡ ᱞᱟᱹᱭᱵᱮᱱ?
ᱦᱮᱸ ᱜᱚᱢᱠᱮ᱾ ᱠᱷᱩᱱᱴᱟᱹᱣ ᱢᱟᱦᱟ ᱦᱚᱸ ᱵᱷᱟᱹᱜᱤ ᱜᱮ ᱡᱚᱢ ᱡᱚᱢᱟᱴ ᱮᱱᱦᱤᱞᱳᱜ ᱫᱚ ᱛᱟᱦᱚᱞᱮ ᱡᱮᱢᱚᱱ ᱢᱟᱱᱮ ᱯᱮᱲᱟ ᱱᱮᱣᱛᱟ ᱯᱮᱲᱟ ᱠᱚ ᱛᱟᱦᱮᱱᱟᱠᱚ ᱡᱮᱢᱚᱱ ᱮᱸ ᱡᱮ ᱡᱟᱦᱟᱸ ᱞᱮᱠᱟᱱ ᱠᱚ ᱱᱮᱣᱛᱟ ᱞᱮᱠᱟᱱ ᱠᱚ ᱜᱟᱱᱚᱜᱼᱟ ᱩᱱᱠᱩᱞᱮ ᱱᱮᱣᱛᱟ ᱠᱚᱣᱟ ᱮᱱᱦᱤᱞᱳᱜ ᱫᱚ᱾ ᱠᱷᱩᱱᱴᱟᱹᱣ ᱰᱟᱝᱨᱟ ᱡᱟᱦᱟᱸ ᱮᱸ ᱠᱩᱞᱦᱤᱨ ᱨᱮ ᱠᱩᱞᱦᱤ ᱢᱩᱪᱟᱹᱫ ᱨᱮ ᱡᱟᱦᱟᱸ ᱠᱷᱩᱱᱴᱟᱹᱣ ᱰᱟᱹᱝᱨᱤ ᱠᱚ ᱠᱷᱩᱱᱴᱟᱹᱣ ᱮᱭᱟ ᱚᱱᱟ ᱠᱷᱩᱱᱴᱤ ᱵᱤᱫ ᱠᱟᱛᱮᱜ᱾ ᱛᱟᱦᱞᱮ ᱰᱟᱝᱨᱤᱞ ᱞᱮ ᱠᱷᱩᱱᱴᱟᱹᱣᱭᱟ ᱮᱱᱦᱤᱞᱳᱜ ᱫᱚ᱾ ᱵᱳᱭ ᱫᱟᱵᱮ ᱦᱳᱭ ᱦᱳᱭ ᱟᱨ ᱟᱯᱮ ᱥᱮᱫ ᱫᱚ ᱜᱚᱢᱠᱮ ᱪᱮᱫ ᱞᱮᱠᱟ ᱯᱮ ᱢᱟᱱᱟᱣᱟ ᱠᱷᱩᱱᱴᱟᱹᱣ ᱢᱟᱦᱟ ᱫᱚ?
ᱦᱳᱭ ᱜᱚᱝᱠᱮ ᱟᱞᱮ ᱥᱮᱱ ᱦᱚᱸ ᱤᱱᱠᱟᱹᱜᱮ ᱚᱱᱮ ᱮ ᱚᱱᱟ ᱢᱟᱺᱡᱷᱤ ᱛᱷᱟᱱ ᱨᱮ ᱢᱤᱫᱴᱟᱝ ᱠᱷᱩᱱᱴᱤ ᱵᱤᱫ ᱠᱟᱛᱮᱫ ᱚᱸᱰᱮ ᱰᱟᱝᱨᱟ ᱞᱮ ᱛᱚᱞᱮᱫ ᱛᱟᱦᱮᱸᱫ ᱟᱨ ᱚᱱᱠᱟ ᱟᱢᱫᱟ ᱦᱚᱲ ᱜᱮᱞᱮ ᱛᱟᱦᱮᱱᱟ ᱡᱮᱢᱚᱱ ᱱᱟᱱᱟ ᱦᱚᱛᱚ ᱤᱭᱟᱹ ᱛᱮᱭᱟᱝ ᱮᱢᱟᱱ ᱠᱚ ᱠᱩᱢᱟᱹᱝ ᱛᱟᱠᱚ᱾ ᱠᱚ ᱩᱱᱠᱩ ᱠᱚ ᱱᱮᱶᱛᱟ ᱯᱮᱲᱟ ᱠᱚ ᱚᱱᱠᱟ ᱠᱚ ᱛᱟᱦᱮᱱ ᱛᱟᱦᱮᱸᱫ ᱟᱫᱚ ᱩᱱᱠᱩ ᱟᱛᱮᱜ ᱜᱮ ᱟᱹᱛᱩ ᱨᱮᱱ ᱥᱟᱱᱟᱢ ᱦᱚᱲ ᱟᱛᱮ ᱩᱱᱤ ᱰᱟᱝᱨᱟ ᱞᱮ ᱠᱷᱩᱱᱴᱟᱹᱣ ᱮᱭᱟ ᱤᱱᱟᱹ ᱛᱟᱭᱚᱢ ᱡᱟᱦᱟᱸ ᱟᱵᱚ ᱥᱮᱨᱣᱟ ᱨᱮᱱᱟᱜ ᱡᱟᱦᱟᱸ ᱰᱟᱱᱴᱟ ᱱᱟᱹᱴᱣᱟᱹ ᱠᱚᱞᱮ ᱮᱱᱮᱡ ᱛᱮ ᱟᱫᱚ ᱦᱟᱸᱜ ᱢᱩᱪᱟᱹᱫ ᱨᱮ ᱥᱟᱨᱫᱤᱭᱟᱞᱮ ᱥᱚᱦᱭ ᱞᱮ ᱥᱟᱨᱫᱤᱭᱟ ᱤᱱᱟᱹ ᱛᱟᱭᱚᱢ ᱛᱩᱯᱩ ᱯᱷᱟᱨᱪᱟ ᱠᱟᱛᱮᱫ ᱟᱨᱚ ᱚᱱᱠᱟᱜᱮ ᱥᱚᱨᱦᱟᱭ ᱮᱱᱮᱡ ᱨᱮᱞᱮ ᱡᱚᱲᱟᱜ ᱛᱟᱦᱮᱸᱫ᱾ ᱟᱫᱚ ᱜᱚᱢᱠᱮ ᱦᱳᱭ ᱚᱱᱠᱟᱜ ᱜᱮ ᱯᱟᱨᱚᱢᱮᱱ ᱛᱟᱞᱟᱝᱟ ᱠᱷᱩᱱᱴᱟᱹᱣ ᱢᱟᱦᱟ ᱦᱚᱸ ᱟᱫᱚ ᱡᱟᱞᱮ ᱢᱟᱦᱟ ᱵᱟᱨᱮᱛᱮ ᱠᱟᱹᱤᱡ ᱨᱚᱲ ᱛᱟᱞᱟᱝ ᱢᱮᱢᱟ
ᱢᱟ ᱟᱵᱮᱱ ᱜᱮ ᱚᱱᱟᱫᱚ ᱨᱚᱲ ᱞᱟᱦᱟᱭᱵᱮᱱ ᱟᱵᱮᱱ?
ᱦᱳᱭ ᱜᱚᱢᱠᱮ ᱟᱞᱮ ᱥᱮᱱ ᱫᱚ ᱡᱟᱞᱮ ᱢᱟ ᱟᱫᱚ ᱦᱟᱸᱜ ᱮᱠᱫᱚᱢ ᱟᱵᱚ ᱫᱚ ᱠᱷᱩᱱᱴᱟᱹᱣ ᱢᱟᱦᱟ ᱠᱷᱚᱱ ᱵᱚᱱ ᱥᱟᱨᱫᱤᱭᱮᱜ ᱠᱟᱱᱟ ᱥᱚᱨᱦᱟᱭ ᱢᱟ᱾ ᱛᱟᱦᱚᱞᱮ ᱠᱷᱟᱱ ᱫᱚ ᱡᱟᱞᱮ ᱢᱟᱦᱟ ᱨᱮᱫᱚ ᱮᱠᱫᱚᱢ ᱵᱚᱸᱜᱟ ᱵᱩᱨᱩ ᱠᱚᱢᱟ ᱵᱟᱝ ᱛᱟᱦᱮᱱ ᱛᱟᱠᱚ ᱠᱟᱱ ᱛᱟᱵᱚᱱ ᱥᱟᱹᱛ ᱵᱟᱲᱟᱭᱮᱫ ᱜᱮᱭᱟᱵᱚᱱ ᱡᱚᱛᱚᱜ ᱜᱮ ᱟᱫᱚ ᱮᱱᱦᱤᱞᱳᱜ ᱫᱚ ᱟᱫᱚ ᱡᱚᱢ ᱡᱚᱢ ᱧᱩ ᱟᱨ ᱨᱟᱹᱥᱠᱟᱹ ᱟᱨ ᱨᱟᱹᱥᱠᱟᱹ ᱦᱟᱺᱰᱤ ᱟᱞᱮ ᱯᱟᱹᱣᱨᱟᱹᱜ ᱟᱞᱮ, ᱡᱤᱞ ᱫᱟᱠᱟᱜ ᱟᱞᱮ, ᱯᱤᱴᱷᱟᱹᱜ ᱟᱞᱮ, ᱞᱟᱴᱷᱟᱜ ᱟᱞᱮ ᱟᱨ ᱚᱱᱠᱟ ᱮᱠᱫᱚᱢ ᱛᱩᱢᱫᱟᱜ ᱴᱟᱢᱟᱠᱛᱮᱜ ᱠᱩᱞᱦᱤ ᱮᱠᱫᱚᱢ ᱟᱸᱫᱳᱲ ᱜᱮᱞᱮ ᱫᱚᱦᱚ ᱠᱟᱜ ᱛᱟᱦᱮᱸᱫ᱾
ᱦᱳᱭ ᱜᱚᱢᱠᱮ ᱟᱫᱚ ᱟᱯᱮᱥᱮᱱ ᱢᱟ ᱠᱟᱹᱴᱤᱡ ᱞᱟᱹᱭᱵᱮᱱ?
ᱦᱳᱭ ᱜᱚᱝᱠᱮ ᱟᱞᱮ ᱦᱚᱸ ᱚᱱᱠᱟᱜᱮ ᱟᱞᱮ ᱦᱚᱸ ᱮᱱᱦᱤᱞᱳᱜ ᱫᱚ ᱵᱚᱸᱜᱟ ᱵᱩᱨᱩ ᱨᱮᱱᱟᱜ ᱫᱚ ᱵᱟᱹᱱᱩᱜ ᱠᱟᱫᱟ ᱡᱚᱛᱚ ᱦᱚᱲ ᱜᱮᱵᱚᱱ ᱵᱟᱲᱟᱭᱟ ᱮᱱᱦᱤᱞᱳᱜ ᱫᱚ ᱢᱟᱱᱮ ᱥᱮᱛᱟᱜ ᱠᱷᱚᱱᱟᱜ ᱜᱮ ᱦᱮᱸ ᱞᱟᱦᱟ ᱛᱮᱫᱚ ᱦᱟᱲᱟᱢ ᱠᱚ ᱵᱩᱲᱦᱤ ᱠᱚᱠᱚ ᱮᱱᱮᱡ ᱠᱟᱱ ᱛᱟᱦᱮᱸ ᱠᱟᱱᱟ ᱪᱮᱫ ᱞᱮᱠᱟ ᱮᱠᱷᱚᱱ ᱫᱚ ᱞᱟᱦᱟ ᱛᱮᱜᱮ ᱚᱱᱟ ᱡᱟᱞᱮ ᱦᱤᱞᱳᱜ ᱫᱚ ᱢᱟᱱᱮ ᱡᱟᱞᱮ ᱢᱟᱦᱟ ᱦᱤᱞᱳᱜ ᱫᱚ ᱦᱟᱲᱟᱢ ᱵᱩᱲᱦᱤ ᱠᱚ ᱞᱟᱦᱟᱭᱮᱱ ᱜᱮᱠᱚ ᱮᱱ ᱦᱤᱞᱳᱜ ᱫᱚ ᱩᱱᱠᱩᱜ ᱜᱮ ᱞᱟᱦᱟᱛᱮ ᱦᱟᱺᱰᱤ ᱯᱟᱹᱣᱨᱟᱹ ᱠᱚ ᱧᱩ ᱵᱟᱲᱟ ᱠᱟᱛᱮᱫ ᱩᱱᱠᱩ ᱠᱚ ᱮ ᱨᱟᱹᱥᱠᱟᱹ ᱞᱟᱦᱟᱭᱟ ᱛᱟᱨᱯᱚᱨᱮ ᱟᱹᱭᱩᱵ ᱵᱮᱲᱟ ᱠᱷᱚᱱ ᱫᱚ ᱢᱟᱱᱮ ᱡᱩᱣᱟᱹᱱ ᱠᱚᱲᱟ ᱠᱩᱲᱤ ᱠᱚ ᱥᱩᱨᱩᱜ-ᱟ ᱟᱞᱮᱥᱮᱱ ᱫᱚ ᱦᱳᱭ ᱢᱟᱱᱮ ᱮᱱᱮᱡ ᱤᱭᱟᱹᱨᱮ ᱦᱳᱭ ᱥᱚᱨᱦᱟᱭ ᱮᱱᱮᱡ ᱨᱮ ᱦᱳᱭ ᱦᱳᱭ᱾
ᱦᱮᱸ ᱦᱮᱸ ᱟᱹᱰᱤ ᱴᱷᱤᱠ ᱜᱚᱢᱠᱮ ᱟᱹᱰᱤ ᱴᱷᱤᱠ᱾
ᱦᱮᱸ ᱦᱳᱭ ᱦᱳᱭ ᱜᱚᱢᱠᱮ ᱟᱨ ᱡᱟᱞᱮ ᱢᱟᱱᱮ ᱡᱟᱞᱤ ᱜᱟᱫᱚᱭ ᱫᱚ ᱛᱟᱦᱚᱞᱮ ᱢᱟᱱᱮ ᱡᱟᱦᱟᱸ ᱵᱚᱱ ᱢᱮᱱᱮᱫ ᱫᱚ ᱡᱟᱞᱤ ᱜᱟᱫᱚᱭ᱾ ᱚᱱᱟ ᱫᱚ ᱢᱟ ᱚᱱᱟᱜᱮ ᱟᱵᱮᱱ ᱜᱮ ᱢᱤᱫ ᱯᱟᱹᱨᱤ ᱞᱟᱹᱭ ᱞᱟᱦᱟ ᱞᱮᱵᱮᱱ ᱥᱮ
ᱦᱳᱭ ᱜᱚᱢᱠᱮ ᱮᱠᱫᱚᱢ ᱟᱵᱚ ᱡᱟᱦᱟᱸ ᱡᱟᱡᱮᱞᱮ ᱥᱮ ᱜᱟᱫᱚᱭ ᱢᱟᱦᱟ ᱵᱚᱱ ᱢᱮᱱ ᱠᱟᱫᱟ ᱚᱱᱟ ᱫᱚ ᱟᱵᱚᱣᱟᱜ ᱢᱚᱬᱮ ᱢᱟᱦᱟ ᱥᱚᱨᱦᱟᱭ ᱨᱮᱱᱟᱜ ᱮᱠᱫᱚᱢ ᱡᱚᱛᱚᱠᱷᱚᱱ ᱢᱩᱪᱟᱹᱫ ᱢᱟᱦᱟ ᱡᱟᱦᱟᱸ ᱫᱚ ᱟᱵᱚ ᱦᱟ ᱦᱟᱹᱛᱤ ᱞᱮᱠᱟᱱ ᱥᱚᱨᱦᱟᱭ ᱚᱱᱟ ᱨᱮᱱᱟᱜ ᱡᱚᱛᱚ ᱠᱷᱚᱱ ᱢᱩᱪᱟᱹᱫ ᱢᱟᱦᱟ ᱛᱟᱵᱚᱱ ᱛᱟᱦᱚᱞᱮ ᱩᱱ ᱚᱠᱛᱚ ᱢᱟ ᱠᱟᱹᱴᱤᱡ ᱫᱩᱠ ᱦᱚᱸ ᱵᱩᱡᱷᱟᱹᱜ ᱜᱮᱭᱟ ᱟᱨ ᱨᱟᱹᱥᱠᱟᱹ ᱦᱚᱸ ᱥᱟᱱᱟ ᱜᱮᱭᱟ ᱵᱟᱠᱷᱟᱱ ᱢᱟ ᱫᱩᱠ ᱟᱫᱚ ᱢᱮᱱ ᱜᱟᱱᱚᱜ-ᱟ ᱡᱮ ᱵᱟᱝᱢᱟ ᱫᱩᱠ ᱢᱮᱥᱟ ᱨᱟᱹᱥᱠᱟᱹ ᱨᱮᱱᱟᱜ ᱫᱤᱱ ᱠᱟᱱᱟ ᱡᱮᱦᱮᱛᱩ ᱤᱱᱟᱹᱜ ᱞᱟᱹᱴᱩ ᱥᱚᱨᱦᱟᱭ ᱥᱮ ᱢᱟᱨᱟᱝ ᱫᱟᱹᱭ ᱩᱰᱩᱠ ᱪᱟᱞᱟᱜ-ᱟᱭ ᱦᱮᱸᱥᱮ ᱤᱱᱠᱟᱹ ᱟᱫᱚ ᱚᱱᱠᱟ ᱮᱱᱛᱮ ᱨᱮᱦᱚᱸ ᱨᱟᱹᱥᱠᱟᱹ ᱢᱟ ᱦᱩᱭᱩᱜ ᱜᱮᱭᱟ᱾ ᱵᱟᱠᱷᱟᱱ ᱟᱨᱚ ᱢᱤᱫ ᱥᱮᱨᱢᱟ ᱛᱟᱸᱜᱤ ᱞᱟᱜᱟᱜ-ᱟ ᱟᱫᱚ ᱚᱱᱠᱟ ᱞᱮᱠᱟ ᱟᱞᱮ ᱦᱚᱸ ᱮᱠᱫᱚᱢ ᱮᱜ ᱠᱩᱦᱞᱤ ᱨᱮ ᱥᱚᱨᱦᱟᱭ ᱞᱮ ᱮᱱᱮᱡ-ᱟ ᱟᱫᱚ ᱥᱚᱨᱦᱟᱭ ᱮᱱᱮᱡ ᱢᱩᱪᱟᱹᱫ ᱢᱩᱪᱟᱹᱫ ᱠᱟᱛᱮ ᱟᱫᱚ ᱚᱲᱟᱜ ᱚᱲᱟᱜ ᱞᱮ ᱜᱟᱫᱚᱭᱟ
ᱦᱳᱭ
ᱦᱳᱭ ᱜᱚᱝᱠᱮ ᱟᱫᱚ ᱟᱯᱮᱥᱱ ᱫᱚ ᱚᱠᱟ ᱞᱮᱠᱟ ᱪᱚ
ᱦᱳᱭ ᱜᱚᱝᱠᱮ ᱟᱞᱮᱥᱮᱫ ᱦᱚᱸ ᱚᱱᱠᱟᱜᱮ ᱟᱵᱮᱱ ᱡᱮᱞᱮᱠᱟ ᱵᱮᱱ ᱞᱟᱹᱭ ᱠᱮᱫᱟ ᱚᱱᱠᱟᱜᱮ ᱟᱞᱮᱥᱮᱫ ᱦᱚᱸ ᱟᱨ ᱛᱟᱦᱞᱮ ᱜᱚᱢᱠᱮ ᱵᱟᱦᱟ ᱫᱚ ᱡᱟᱦᱟᱸ ᱵᱟᱦᱟ ᱵᱚᱱ ᱞᱟᱹᱭᱮᱫ ᱫᱚ
ᱦᱩᱸ ᱦᱩᱸ
ᱚᱱᱟ ᱫᱚ ᱟᱯᱮ ᱫᱚ ᱛᱤᱱ ᱢᱟᱦᱟ ᱯᱮ ᱵᱟᱦᱟᱜ ᱛᱮ
ᱜᱚᱢᱠᱮ ᱟᱞᱮ ᱵᱟᱦᱟ ᱫᱚ ᱟᱞᱮ ᱥᱮᱱ ᱫᱚ ᱯᱮ ᱢᱟᱦᱟᱞᱮ ᱢᱟᱦᱟᱜ ᱛᱟᱦᱮᱸᱫ ᱯᱮ ᱢᱟᱦᱮ ᱞᱮ ᱠᱚᱨᱟᱣ ᱛᱟᱦᱮᱸᱫ ᱟᱫᱚ ᱜᱚᱝᱠᱮ ᱟᱯᱮᱥᱮᱱ ᱫᱚ
ᱟᱞᱮ ᱥᱮᱱ ᱦᱚᱸ ᱜᱚᱝᱠᱮ ᱟᱞᱮ ᱦᱚᱸ ᱯᱮ ᱢᱟᱦᱟ ᱜᱮᱞᱮ ᱵᱟᱦᱟᱜᱼᱟ ᱩᱢ ᱢᱟᱦᱟ ᱟᱨ ᱫᱟᱠᱟᱭ ᱢᱟᱦᱟ ᱡᱟᱦᱟᱸ ᱫᱚᱠᱚ ᱞᱟᱹᱭ ᱫᱟ ᱵᱚᱸᱜᱟ ᱢᱟᱦᱟ ᱛᱟᱯᱚᱨᱮ ᱥᱟᱹᱨᱫᱤ ᱥᱟᱹᱨᱫᱤ ᱢᱟᱦᱟ ᱦᱳᱭ ᱦᱳᱭ ᱟᱯᱮ ᱥᱮᱫ ᱫᱚ ᱜᱚᱢᱠᱮ
ᱟᱞᱮᱥᱮᱱ ᱦᱚᱸ ᱜᱚᱢᱠᱮ ᱚᱱᱠᱟᱜᱮ ᱯᱩᱭᱞᱩ ᱫᱚ ᱩᱢ ᱢᱟᱦᱟ ᱛᱟᱨᱯᱚᱨᱮ ᱥᱟᱹᱨᱫᱤ ᱢᱟᱦᱟ ᱟᱨ ᱢᱤᱫ ᱢᱤᱫᱴᱟᱝ ᱫᱚ ᱡᱟᱦᱟᱸ ᱢᱩᱪᱟᱹᱫ ᱛᱮ ᱚᱱᱟᱫᱚ ᱡᱟᱞᱮ ᱢᱟᱦᱟ
ᱟᱪᱷᱟ
ᱦᱮᱸ ᱦᱮᱸ ᱦᱮᱸ ᱦᱳᱭ ᱜᱚᱝᱠᱮ ᱟᱞᱮ ᱥᱮᱱ ᱦᱚᱸ ᱚᱱᱠᱟᱜᱮ ᱟᱫᱚ ᱮᱜ ᱵᱟᱦᱟ ᱠᱚᱫᱚ ᱟᱯᱮ ᱥᱮᱱ ᱫᱚ ᱡᱟᱠᱼ ᱡᱚᱢᱚᱠ ᱯᱮ ᱢᱟᱱᱟᱣ ᱛᱟᱦᱮᱱᱟ ᱥᱮ ᱵᱟᱝ ᱟ
ᱦᱳᱭ ᱡᱟᱠ ᱡᱚᱢᱚᱴ ᱜᱮ ᱟᱹᱰᱤ ᱡᱟᱠ ᱡᱚᱢᱚᱴ ᱦᱮᱸ ᱦᱮᱸ
ᱦᱳᱭ ᱜᱚᱢᱠᱮ ᱮᱠᱫᱚᱢ ᱟᱹᱰᱤ ᱨᱟᱹᱥᱠᱟᱹ ᱜᱮ
ᱛᱟᱦᱞᱮ ᱜᱚᱝᱠᱮ ᱟᱯᱮᱥᱮᱫ ᱫᱚ ᱢᱟᱱᱮ ᱮᱢᱱᱤ ᱢᱟᱱᱮ ᱵᱟᱦᱟ ᱠᱚ ᱮᱱᱮᱡ ᱥᱮ ᱚᱱᱮ ᱮᱠᱷᱚᱱ ᱫᱚ ᱡᱟ ᱠᱩ ᱥᱟᱰᱤ ᱫᱟ ᱥᱟᱰᱤ ᱵᱟᱲᱟᱭ ᱫᱟᱠᱚ ᱡᱟᱦᱟᱸ ᱚᱱᱮ ᱚᱱᱟᱛᱮᱠᱚ ᱵᱟᱦᱟᱜᱼᱟ ᱟᱯᱮ ᱥᱮᱱ ᱫᱚ ᱜᱚᱢᱠᱮ
ᱵᱟᱝ ᱜᱚᱝᱠᱮ ᱟᱞᱮ ᱥᱮᱱ ᱦᱚᱸ ᱚᱱᱠᱟ ᱫᱚ ᱦᱟᱸᱜ ᱟᱞᱮ ᱟᱹᱛᱩ ᱨᱮᱫᱚ ᱱᱤᱛ ᱫᱷᱟ. ᱵᱤᱡ ᱛᱮ ᱵᱟᱝ ᱧᱮᱞ ᱠᱟᱱᱟ ᱠᱟᱹᱴᱤᱡ ᱯᱟᱥᱮ ᱟᱹᱛᱩ ᱠᱚᱨᱮ ᱫᱚ ᱤᱱᱠᱟᱹ ᱟᱸᱡᱚᱢ ᱫᱚ ᱟᱸᱡᱚᱢ ᱵᱟᱲᱟ ᱠᱟᱱᱟ ᱡᱮ ᱵᱟᱝᱢᱟ ᱵᱟᱦᱟ ᱨᱮᱦᱚᱸ ᱟᱵᱚ ᱥᱮᱨᱣᱟ ᱨᱮᱱᱟᱜ ᱡᱟᱦᱟᱸ ᱛᱩᱢᱫᱟᱜ ᱴᱟᱢᱟᱠ ᱛᱮ ᱨᱟᱹᱥᱠᱟᱹ ᱨᱮᱱᱟᱜ ᱠᱟᱛᱷᱟ ᱚᱱᱟ ᱵᱮᱜᱚᱨ ᱦᱚᱸ ᱟᱨᱚ ᱚᱱᱟ ᱥᱟᱰᱮᱭᱟᱜ ᱛᱮᱱᱟᱜ ᱛᱮᱠᱚ ᱨᱟᱹᱥᱠᱟᱹᱜ ᱠᱟᱱᱟ ᱟᱫᱚ ᱠᱷᱟᱱ ᱫᱚ ᱟᱞᱮ ᱟᱛᱳ ᱨᱮᱦᱟᱜ ᱫᱚ ᱱᱤᱛ ᱫᱷᱟᱹᱵᱤᱡ ᱛᱮ ᱵᱟᱝ ᱧᱮᱞ ᱠᱟᱱᱟ ᱟᱞᱮ ᱫᱚ ᱚᱱᱠᱟ ᱛᱩᱢᱫᱟᱜ ᱴᱟᱢᱟᱠ ᱟᱛᱮᱫ ᱜᱮᱞᱮ ᱨᱟᱹᱥᱠᱟᱹᱜᱼᱟ ᱮᱜ ᱨᱟᱹᱥ ᱛᱩᱢᱫᱟᱜ ᱴᱟᱢᱟᱠ ᱟᱨ ᱫᱟᱜ ᱫᱩᱞ ᱟᱛᱮᱫ ᱜᱮᱞᱮ ᱨᱟᱹᱥᱠᱟᱹᱜ ᱛᱟᱦᱮᱸᱫ ᱟᱫᱚ ᱜᱚᱝᱠᱮ ᱟᱯᱮ ᱥᱮᱱ ᱫᱚ ᱚᱱᱠᱟ ᱧᱮᱞᱚᱜᱚᱜ ᱠᱟᱱᱟ ᱥᱮ ᱪᱮᱫ ᱞᱮᱠᱟ
ᱦᱮᱸ ᱜᱚᱝᱠᱮ ᱟᱞᱮᱥᱮᱫ ᱫᱚ ᱢᱟᱱᱮ ᱯᱟᱥᱮ ᱟᱹᱛᱩ ᱠᱚᱨᱮ ᱧᱮᱞ ᱫᱚ ᱧᱮᱞᱚᱜᱚᱜ ᱠᱟᱱᱟ ᱟᱞᱮ ᱟᱹᱛᱩ ᱨᱮᱫᱚ ᱮᱠᱷᱚᱱᱚ ᱮᱠᱷᱚᱱᱳ ᱯᱚᱨᱡᱚᱱᱛᱚ ᱟᱹᱣᱲᱤ ᱦᱤᱡᱩᱜᱼᱟ ᱟᱫᱚ ᱠᱚ ᱧᱩᱢ ᱫᱩᱠᱩ ᱧᱩᱢ ᱵᱟᱲᱟᱭ ᱜᱮᱭᱟ ᱠᱤᱪᱷᱩ ᱡᱩᱣᱟᱹᱱ ᱠᱚᱲᱟ ᱠᱚ ᱛᱟᱦᱚᱞᱮ ᱚᱱᱟ ᱠᱩ ᱟᱫᱚ ᱦᱟᱲᱟᱢ ᱠᱩᱠᱩ ᱢᱤᱫ ᱵᱟᱨᱭᱟ ᱢᱮᱱᱟᱜ ᱠᱟᱫ ᱠᱚᱣᱟ ᱡᱟᱦᱟᱸᱭ ᱢᱟᱱᱮ ᱟᱹᱰᱤ ᱞᱟᱦᱟ ᱦᱟᱲᱟᱢ ᱠᱚ ᱩᱱᱠᱩ ᱠᱚ ᱵᱚᱱᱫᱚ ᱮᱠᱷᱚᱱ ᱵᱟᱨᱚᱱ ᱟᱠᱟᱫ ᱞᱮᱭᱟ ᱠᱚ ᱡᱮ ᱚᱱᱟ ᱠᱚᱫᱚ ᱮᱠᱷᱚᱱ ᱫᱚ ᱵᱟᱝ ᱟᱞᱚᱯᱮ ᱟᱹᱜᱩᱭᱟ ᱚᱱᱟ ᱠᱚᱫᱚ ᱵᱟᱝ ᱪᱟᱹᱞᱩᱜ ᱛᱵᱚᱱᱟ ᱟᱵᱚᱣᱟᱜ ᱫᱚ ᱟᱵᱚᱣᱟᱜ ᱫᱚ ᱢᱮᱱᱟᱜ ᱛᱟᱵᱚᱱᱟ ᱛᱩᱢᱫᱟᱜ ᱴᱟᱢᱟᱠ ᱢᱮᱱᱟᱜ ᱛᱟᱵᱚᱱᱟ ᱮᱱᱮᱡ ᱥᱮᱨᱮᱧ ᱨᱟᱹᱥᱠᱟᱹ ᱢᱮᱱᱟᱜ ᱛᱟᱵᱚᱱᱟ ᱚᱱᱠᱟ ᱠᱟᱛᱮᱫ ᱜᱮ ᱫᱟᱜ ᱵᱚᱱ ᱫᱩᱞ ᱡᱚᱱᱟᱜᱼᱟ ᱚᱱᱠᱟ ᱠᱟᱛᱮᱫ ᱵᱚᱱ ᱟᱵᱚ ᱫᱚᱵᱚᱱ
ᱦᱮᱸ ᱟᱪᱪᱷᱟ ᱜᱚᱝᱠᱮ ᱟᱫᱚ ᱵᱟᱦᱟ ᱠᱚᱨᱮ ᱟᱯᱮ ᱚᱱᱠᱟ ᱵᱚᱸᱜᱟᱜ ᱚᱠᱛᱚ ᱜᱚᱸᱥᱟᱭ ᱠᱚᱠᱚ ᱟᱬᱜᱚᱜ ᱛᱟᱦᱮᱱᱟ ᱥᱮ ᱵᱟᱝ ᱟ
ᱦᱮᱸ ᱜᱚᱢᱠᱮ ᱟᱹᱨᱩᱵᱚᱜᱼᱟ ᱠᱩ ᱫᱩᱣᱟᱹᱨ ᱫᱩᱣᱟᱹᱨ ᱠᱚ ᱦᱮᱞᱟᱜᱼᱟ ᱵᱟᱦᱟ ᱠᱩ ᱮᱸ ᱮᱢ ᱴᱚ ᱠᱚᱣᱟ
ᱦᱟᱸ ᱦᱟᱸ
ᱦᱳᱭ ᱜᱚᱝᱠᱮ
ᱴᱷᱤᱠ ᱴᱷᱤᱠ ᱴᱷᱤᱠ ᱴᱷᱤᱠ ᱟᱞᱮ ᱥᱮᱱ ᱦᱚᱸ ᱜᱚᱢᱠᱮ ᱚᱱᱠᱟ ᱜᱚᱸᱥᱟᱭ ᱫᱚᱠᱚ ᱟᱬᱜᱚ ᱛᱟᱦᱮᱱ ᱜᱮᱭᱟ ᱟᱨ ᱮᱻᱩᱱᱠᱩ ᱡᱟᱦᱟᱸ ᱠᱟᱹᱢᱤ ᱠᱚ ᱚᱠᱟ ᱞᱮᱠᱟᱱ ᱦᱩᱭᱩᱜ ᱠᱟᱱᱟ ᱵᱚᱸᱜᱟᱼ ᱵᱩᱨᱩ ᱠᱚ ᱴᱷᱤᱠ ᱢᱚᱛᱳ ᱦᱩᱭᱩᱜ ᱠᱟᱱᱟ ᱥᱮ ᱵᱟᱝᱟ ᱚᱱᱟ ᱠᱚᱠᱚ ᱞᱟᱹᱭ ᱟᱞᱮᱭᱟ ᱡᱟᱦᱟᱸ ᱴᱷᱮᱡ ᱡᱩᱫᱤ ᱵᱷᱩᱞ ᱵᱷᱟᱱᱛᱤ ᱠᱚ ᱛᱟᱦᱮᱱᱟ ᱚᱱᱠᱟ ᱠᱚ ᱞᱟᱹᱭ ᱟᱞᱮᱭᱟ ᱦᱮᱸᱥᱮ ᱟᱫᱚ ᱟᱯᱮ ᱥᱮᱱ ᱫᱚ ᱜᱚᱝᱠᱮ ᱚᱱᱠᱟ ᱧᱮᱞ ᱫᱚ ᱧᱮᱞᱚᱜᱚᱜ ᱠᱟᱱ ᱜᱮᱭᱟ ᱦᱮ ᱵᱟᱝ
ᱦᱮᱸ ᱜᱚᱝᱠᱮ ᱟᱞᱮ ᱥᱮᱱ ᱦᱚᱸ ᱚᱱᱠᱟ ᱫᱚ ᱧᱮᱞ ᱫᱚ ᱧᱮᱞᱚᱜᱚᱜ ᱠᱟᱱ ᱜᱮᱭᱟ
ᱦᱩᱸ ᱦᱩᱸ ᱦᱩᱸ
ᱦᱮᱸ ᱜᱚᱝᱠᱮ ᱟᱫᱚ ᱪᱮᱫ ᱞᱤᱧ ᱢᱮᱱᱟ ᱚᱠᱛᱚ ᱦᱚᱸ ᱛᱚ